ᱦᱮᱞᱳ
ᱦᱮᱸ ᱦᱮᱞᱳ
ᱦᱮᱸ ᱦᱮᱞᱳ ᱡᱚᱦᱟᱸᱨ ᱜᱮ
ᱦᱮᱸ ᱡᱚᱦᱟᱸᱨ ᱜᱮ ᱡᱚᱦᱟᱸᱨ ᱜᱮ
ᱦᱚᱸ ᱧᱟᱢᱚᱜ ᱠᱟᱱᱟ
ᱦᱮᱸ ᱟᱵᱮᱱᱟᱜ ᱟᱸᱡᱚᱢ ᱢᱚᱸᱡᱽ ᱜᱮ ᱟᱸᱡᱚᱢᱚᱜ ᱠᱟᱱᱟ ᱴᱷᱤᱠ ᱜᱮ ᱦᱤᱡᱩᱜ ᱠᱟᱱᱟ᱾
ᱦᱮᱸ ᱟᱢᱟᱜ ᱦᱚᱸ ᱟᱹᱰᱤ ᱥᱤᱵᱤᱞ ᱥᱮᱨᱚᱢ ᱜᱮ ᱟᱸᱡᱚᱢᱚᱜ ᱠᱟᱱᱟ
ᱦᱮᱸ᱾
ᱦᱮᱸ ᱛᱟᱦᱚᱞᱮ ᱱᱤᱛᱳᱜ ᱪᱮᱫᱽ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱵᱟᱝ ᱚᱲᱟᱜ ᱠᱚ ᱨᱮ ᱜᱮ ᱞᱤᱧ ᱫᱩᱲᱩᱵ ᱡᱤᱨᱟᱹᱣ ᱠᱟᱱᱟ ᱞᱤᱧ᱾
ᱚᱸ ᱚᱱᱠᱟ ᱜᱮ ᱵᱟᱹᱫᱽ ᱵᱟᱹᱭᱦᱟᱹᱲ ᱨᱮ ᱢᱮᱱᱟᱜ ᱜᱮᱭᱟ ᱱᱤᱛᱚᱜ ᱫᱚ ᱱᱟᱦᱟᱸᱜ ᱵᱟᱹᱫᱽ ᱵᱟᱹᱭᱦᱟᱹᱲ ᱠᱚ ᱫᱚ ᱫᱟᱜ ᱦᱩᱭ ᱫᱟᱜ ᱟᱠᱟᱱᱟ ᱥᱮ ᱮᱱᱠᱷᱟᱡ ᱫᱚ ᱵᱟᱹᱫᱽ ᱵᱟᱹᱭᱦᱟᱹᱲ ᱥᱮᱫ ᱨᱮᱱᱟᱜ ᱠᱟᱹᱢᱤ ᱦᱩᱭᱩᱜ ᱠᱟᱱᱟ ᱱᱤᱛᱚᱜ ᱫᱚ᱾ ᱟᱪᱪᱷᱟ ᱟᱨ ᱟᱯᱮ ᱚᱱᱛᱮ ᱵᱟᱝ ᱫᱟᱜ ᱡᱟᱹᱲᱤᱭᱮᱫᱟ ᱠᱤ
ᱱᱚᱛᱮ ᱦᱚᱸ ᱫᱟᱜ ᱡᱟᱹᱲᱤ ᱫᱚ ᱵᱮᱥ ᱵᱮᱥ ᱜᱤ ᱦᱩᱭ ᱵᱟᱲᱟ ᱟᱠᱟᱱᱟ᱾ ᱟᱫᱚ ᱟᱯᱷᱚᱨ ᱠᱚ ᱠᱟᱹᱴᱤᱡ ᱜᱮ ᱛᱮ ᱟᱹᱣᱨᱤ ᱞᱮ ᱮᱦᱚᱵᱚᱜᱼᱟ ᱦᱩᱲᱩ ᱨᱚᱦᱚᱭ ᱠᱚ ᱫᱚ᱾
ᱦᱮᱸ
ᱟᱨ ᱚᱱᱛᱮ ᱫᱚ ᱯᱮ?
ᱞᱟᱹᱭ ᱪᱚ ᱛᱟᱦᱚᱞᱮ ᱨᱚᱦᱚᱭ ᱦᱩᱭᱩᱜᱼᱟ ᱯᱟᱹᱭᱞᱟᱹ
ᱚᱸ ᱟᱨ ᱪᱤ ᱠᱚᱵᱮᱱ ᱪᱤᱠᱟᱹ ᱵᱟᱲᱟᱭ ᱛᱟᱦᱮᱸᱱᱟ
ᱚᱱᱠᱟ ᱛᱟᱦᱚᱞᱮ ᱟᱹᱣᱨᱤ ᱯᱮ ᱨᱚᱦᱚᱭᱟ ᱛᱟᱦᱚᱞᱮ ᱟᱯᱮ ᱢᱟ ᱛᱟᱭᱱᱚᱢᱚᱜ ᱜᱮᱭᱟ ᱱᱟᱱᱟᱜ ᱯᱮ ᱠᱟᱹᱴᱤᱡ
ᱦᱮᱸ ᱟᱞᱮ ᱫᱚ ᱱᱚᱝᱠᱟ ᱜᱮ ᱮᱠᱫᱚᱢ ᱛᱟᱭᱱᱚᱢ ᱜᱮ
ᱚᱸ
ᱦᱮᱸ᱾
ᱪᱮᱫ ᱪᱮᱫ ᱵᱟᱭ ᱵᱟᱭ ᱡᱟᱲᱤᱭᱨᱜᱼᱟ ᱪᱮ ᱫᱟᱜ
ᱡᱟᱹᱲᱤ ᱜᱤ ᱟᱫᱚ ᱚᱱᱮ ᱟᱯᱷᱚᱨ ᱠᱩᱜᱤ ᱛᱟᱭᱚᱢ ᱛᱟᱭᱚᱢ ᱞᱮ ᱟᱯᱷᱚᱨ ᱟᱠᱟᱫᱟ ᱟᱫᱚ ᱵᱟᱝ ᱦᱟᱨᱟ ᱠᱟᱱᱟ
ᱨᱚᱦᱚᱭ ᱞᱮᱠ ᱦᱚᱸ ᱟᱹᱣᱨᱤ ᱦᱩᱭᱩᱜ-ᱟ ᱟᱯᱷᱚᱨ ᱠᱩ
ᱚ ᱦᱚᱸ
ᱟᱨ ᱵᱟᱠᱷᱟᱡ ᱫᱟᱜ ᱡᱟᱹᱲᱤ ᱢᱟ ᱱᱟᱯᱟᱭ ᱜᱮᱛᱚ ᱦᱩᱭᱩᱜ ᱠᱟᱱᱟ ᱮᱠᱚᱢ ᱯᱩᱨᱟᱹ ᱢᱚᱸᱡᱽ ᱜᱮ ᱮᱠᱚᱢ ᱵᱟᱹᱭᱦᱟᱹᱲ ᱠᱚᱨᱮ ᱦᱚᱸ ᱫᱟᱜ ᱠᱚ ᱞᱟᱜᱟᱣ ᱱᱟ
ᱦᱮᱸ ᱱᱚᱛᱮ ᱦᱚᱸ ᱫᱟᱜ ᱟᱠᱟᱱᱟ ᱦᱟᱸᱜ ᱢᱚᱴᱟᱢᱩᱴᱤ ᱤᱱᱠᱟᱹ ᱟᱭ ᱞᱟᱹᱜᱤᱫ ᱫᱚ ᱡᱟᱵᱚᱲᱤ ᱠᱟᱱᱟ ᱱᱟᱜ ᱱᱤᱛᱚᱜ ᱞᱚᱦᱚᱫ ᱫᱤᱜ ᱛᱚ ᱨᱚᱦᱚᱭ ᱦᱩᱭᱩᱜ ᱠᱟᱱᱟ ᱱᱟᱦᱟᱜ ᱟᱨ ᱚᱱᱠᱟ ᱛᱟᱦᱚᱞᱮ ᱨᱚᱦᱚᱭ ᱵᱟᱫ ᱛᱮ ᱪᱮᱫ ᱠᱚ ᱠᱚ ᱪᱤᱠᱟᱹᱭ ᱦᱩᱭᱩᱜ ᱠᱟᱱᱟ?
ᱨᱚᱦᱚᱭ ᱵᱟᱫ ᱫᱚ ᱚᱲᱟᱜ ᱠᱚᱨᱮ ᱜᱤ ᱟᱨ ᱟᱹᱞᱤᱧ ᱢᱟ ᱮᱱᱛᱮᱫ ᱚᱱᱟ ᱢᱩᱸᱰᱩ ᱠᱚᱨᱮ ᱜᱮᱞᱤᱧ ᱠᱟᱹᱢᱤᱭ ᱛᱟᱦᱮᱸᱱᱟ᱾
ᱟ
ᱮᱜ ᱢᱩᱧᱱᱮ ᱤᱭᱟᱹ ᱞᱤᱧ ᱧᱮᱞ ᱵᱟᱲᱟᱭ ᱮᱫ ᱛᱟᱦᱮᱸᱱᱟ ᱫᱟᱨᱮ ᱠᱚᱜᱤ
ᱦᱩᱸ ᱦᱩᱸ
ᱦᱮᱸ
ᱛᱟᱦᱚᱞᱮ ᱟᱨ ᱚᱱᱠᱟ ᱚᱱᱠᱟ ᱦᱩᱲᱩ ᱵᱟᱫ ᱛᱮ ᱟᱨ ᱪᱮᱫ ᱠᱚᱯᱮ ᱪᱟᱥ
ᱦᱩᱲᱩ ᱵᱟᱫᱽ ᱫᱚ ᱤᱱᱠᱟ ᱪᱟᱥ ᱫᱚ ᱚᱱᱮ ᱵᱟᱲᱜᱤ ᱠᱚᱨᱮ ᱜᱮᱞᱮ ᱪᱟᱥ ᱵᱟᱲᱟᱭ ᱮᱫ ᱛᱟᱦᱮᱱᱟ ᱥᱚᱵᱽᱡᱤ ᱠᱩᱵᱤ ᱤᱭᱟᱹ ᱩᱛᱩ ᱠᱩᱜᱤ
ᱚ ᱟᱨ ᱥᱚᱵᱽᱡᱤ ᱫᱚ ᱡᱚᱢ ᱵᱟᱠᱷᱨᱟ ᱥᱮ ᱚᱱᱠᱟ ᱟᱹᱠᱷᱨᱤᱧ ᱵᱟᱠᱷᱨᱟ
ᱟᱹᱠᱷᱨᱤᱧ ᱵᱟᱠᱷᱨᱟ ᱦᱚᱸ
ᱟᱸ ᱛᱟᱦᱚᱞᱮ ᱯᱟᱞᱮᱜ ᱦᱩᱰᱤᱧ ᱧᱚᱜ ᱜᱮᱯᱮ ᱪᱟᱥᱟ ᱚᱱᱟ ᱠᱟᱹᱴᱤᱡ ᱮᱸᱜ ᱡᱚᱢ ᱟᱨ ᱠᱟᱹᱴᱤᱡ ᱟᱹᱠᱷᱨᱤᱧ ᱱᱟᱜ
ᱦᱮᱸ ᱦᱩᱰᱤᱧ ᱜᱮ ᱚᱱᱠᱟ ᱵᱟᱹᱲᱛᱤ ᱰᱷᱤᱨ ᱫᱚ ᱵᱟᱝᱟ
ᱟᱞᱮ ᱚᱱᱛᱮ ᱫᱚ ᱦᱟᱸᱜ ᱠᱟᱹᱴᱤᱡ ᱥᱮᱬᱟ ᱥᱮᱬᱟ ᱜᱮᱞᱮ ᱪᱟᱥ ᱟᱠᱟᱫ-ᱟ ᱱᱟᱜ ᱟᱨ ᱡᱚᱢ ᱫᱚ ᱛᱤᱱᱟᱹᱜ ᱮᱢ ᱡᱚᱢ ᱢᱟ ᱛᱚ ᱚᱱᱟ ᱟᱠᱷᱨᱤᱧ ᱟᱠᱷᱨᱤᱧ ᱦᱩᱭᱩᱜ ᱟᱱᱟ ᱚᱱᱟᱜ ᱠᱟᱱᱟ
ᱦᱮᱸ ᱟᱫᱚ ᱠᱟᱹᱴᱤᱡ ᱟᱹᱠᱷᱨᱤᱧ ᱞᱮᱠᱟ ᱵᱟᱹᱲᱛᱤ ᱧᱚᱜ ᱪᱟᱥ ᱞᱮᱠᱷᱟᱡ ᱫᱚ ᱮᱱᱛᱮᱫ ᱡᱟᱜᱮ ᱯᱚᱭᱥᱟ ᱠᱚᱦᱚᱸ ᱦᱩᱭ ᱧᱚᱜᱚᱜ-ᱟ ᱦᱮᱸ
ᱦᱚᱸ ᱟᱨ ᱥᱚᱵᱽᱡᱤ ᱫᱚ ᱠᱟᱹᱴᱤᱡ ᱰᱷᱮᱨ ᱧᱚᱜ ᱜᱮ ᱯᱩᱭᱥᱟᱹ ᱠᱚ ᱦᱩᱭᱩᱜᱼᱟ ᱦᱩᱲᱩ ᱠᱷᱚᱡ ᱫᱚ ᱱᱟᱜ ᱦᱩᱲᱩ ᱫᱚ ᱢᱤᱫ ᱫᱷᱟᱹᱣ ᱦᱩᱭ ᱱᱟ ᱟᱨ ᱦᱩᱭ ᱱᱟ ᱟᱫᱚ ᱟᱨᱦᱚ ᱜᱚᱫᱟᱢ ᱟᱨᱦᱚ ᱦᱩᱭ ᱤᱫᱤᱜᱼᱟ ᱟᱨᱦᱚ ᱦᱩᱭ ᱤᱫᱤᱜ-ᱟ ᱟᱨ ᱥᱮ ᱚᱱᱟ ᱫᱚ ᱠᱟᱹᱴᱤᱡ ᱠᱟᱹᱴᱤᱡ ᱯᱷᱟᱭᱫᱟ ᱧᱚᱜ ᱜᱮᱭᱟ ᱟᱨ ᱦᱩᱲᱩ ᱫᱚ ᱠᱟᱹᱴᱤᱡ ᱠᱟᱹᱴᱤᱡ ᱠᱚᱥᱴᱚ ᱦᱚᱸ ᱢᱮᱱᱟᱜ-ᱟ ᱱᱟᱦᱟᱜ ᱟᱨ ᱩᱱᱟᱹᱜ ᱯᱷᱟᱭᱫᱟ ᱵᱩᱡᱷᱟᱹᱜᱼᱟ ᱮᱱ ᱨᱮᱦᱚᱸ ᱡᱚ ᱡᱚᱢ ᱞᱟᱹᱜᱤᱫ ᱢᱟ ᱪᱟᱥ ᱦᱩᱭᱩᱜ ᱜᱮᱭᱟ ᱚᱠᱟ ᱨᱮᱢ ᱧᱟᱢᱟ ᱥᱮ ᱱᱟ ᱵᱟᱝ
ᱦᱮᱸ ᱦᱮᱸ ᱚᱱᱟ ᱫᱚ ᱴᱷᱤᱠ ᱵᱮᱱ ᱢᱮᱱᱮᱫ ᱠᱟᱱᱟ᱾ ᱟᱨ ᱦᱩᱲᱩ ᱨᱮᱫᱚ ᱮᱛᱮᱫ ᱥᱚᱢᱚᱭ ᱦᱚᱸ ᱟᱭᱢᱟ ᱜᱮ ᱦᱟᱛᱟ ᱣᱟᱭ
ᱟᱸ
ᱮᱸ ᱟᱨ ᱱᱚᱣᱟ ᱥᱚᱵᱽᱡᱤ ᱩᱛᱩ ᱠᱩᱫᱩ ᱮᱛᱮᱫ ᱛᱷᱚᱲᱟ ᱜᱟᱱ ᱫᱤᱱ ᱛᱤᱜᱤ ᱮᱛᱮᱫ ᱢᱚᱸᱡᱽ ᱜᱤ ᱮᱛᱮᱫ ᱦᱩᱭᱩᱜ ᱛᱟᱦᱮᱸ ᱱᱟ ᱡᱚᱢ ᱞᱟᱹᱜᱤᱫ ᱦᱚᱸ ᱟᱨ ᱟᱠᱷᱨᱤᱧ ᱞᱟᱹᱜᱤᱫ ᱦᱚᱸ ᱵᱟᱱᱟᱨ ᱜᱤ
ᱦᱚ ᱛᱟᱦᱚᱞᱮ ᱟ ᱟᱯᱮ ᱫᱚ ᱚᱲᱟᱜ ᱞᱟᱹᱜᱤᱫ ᱫᱚ ᱪᱮᱫ ᱠᱚᱛᱮᱫ ᱯᱮ ᱨᱚᱡᱽᱜᱟᱨᱟ?
ᱚᱲᱟᱜ ᱠᱚᱨᱛᱮ ᱫᱚ ᱵᱟᱵᱟ ᱛᱟᱹᱞᱤᱧ ᱵᱟᱱᱟ ᱦᱚᱲ ᱜᱮᱞᱤᱧ ᱠᱟᱹᱢᱤ ᱛᱟᱦᱮᱱᱟ ᱢᱩᱰᱩ ᱨᱮ ᱢᱟᱱᱮ ᱵᱤᱨ ᱨᱮ ᱫᱟᱨᱮ ᱠᱚ ᱨᱚᱦᱚᱭ ᱠᱟᱫᱟ ᱟᱫᱚ ᱚᱱᱟ ᱠᱚᱞᱤᱧ ᱧᱮᱞ ᱵᱟᱲᱟᱭ ᱮᱫ ᱛᱟᱦᱮᱱᱟ᱾
ᱚᱸᱢ
ᱟᱫᱚ ᱞᱟᱦᱟ ᱢᱟ ᱤᱧ ᱦᱚᱧ ᱯᱟᱲᱦᱟᱜ ᱠᱟᱱ ᱯᱟᱲᱦᱟᱜ ᱠᱟᱱ ᱛᱟᱦᱮᱱ ᱤᱧ ᱟᱫᱚ ᱱᱚᱜ-ᱚᱧ ᱯᱩᱨᱟᱹᱣ ᱵᱟᱲᱟ ᱟᱠᱟᱫᱟ ᱟᱫᱚᱧ ᱡᱤᱨᱟᱹᱣ ᱵᱟᱲᱟ ᱠᱟᱱᱛᱮ ᱵᱟᱵᱟ ᱜᱤᱧ ᱜᱚᱲᱚ ᱟᱭᱟ
ᱦᱩᱸ ᱦᱩᱸ
ᱟᱫᱚ ᱞᱟᱦᱟ ᱫᱚ ᱵᱟᱵᱟ ᱱᱤᱛᱚᱜ ᱠᱟᱹᱢᱤ ᱠᱟᱱ ᱛᱟᱦᱮᱱᱟ ᱟᱫᱚ ᱱᱤᱛ ᱫᱚ ᱤᱧ ᱦᱚᱧ ᱜᱚᱲᱚᱣᱟᱭ ᱛᱟᱦᱮᱱ ᱛᱮ ᱚᱱᱟ ᱠᱟᱹᱢᱤ
ᱦᱩᱸ ᱦᱚ ᱱᱤᱛᱚᱜ ᱦᱚ ᱟᱞᱮ ᱦᱚ ᱚᱱᱠᱟ ᱜᱮ ᱟᱞᱮ ᱫᱚ ᱱᱟᱜ ᱥᱚᱵᱽᱡᱤ ᱠᱚᱛᱮ ᱱᱟᱜ ᱨᱚᱡᱽᱜᱟᱨ ᱦᱩᱭᱩᱜ ᱠᱟᱱᱟ ᱚᱲᱟᱜ ᱠᱚ ᱞᱟᱹᱜᱤᱫ ᱟᱫᱚ ᱥᱮᱬᱟ ᱧᱚᱜ ᱜᱮᱞᱮ ᱪᱟᱞᱥ ᱥᱮ ᱱᱟᱦᱟᱜ ᱯᱮ ᱵᱤᱜᱷᱟᱹ ᱜᱟᱱ ᱮᱱᱠᱷᱟᱡ ᱫᱚ ᱦᱟᱜ ᱚᱱᱟ ᱠᱟᱹᱣᱰᱤ ᱛᱮᱜᱮ ᱱᱟᱦᱟᱜ ᱚᱱᱟ ᱠᱟᱹᱣᱰᱤ ᱠᱚᱛᱮ ᱜᱮ ᱚᱲᱟᱜ ᱨᱮᱭᱟᱜ ᱥᱚᱝᱥᱟᱨ ᱠᱚᱫᱚ ᱪᱟᱞᱟᱜ ᱠᱟᱱᱟ ᱦᱟᱜ
ᱦᱮᱸ ᱦᱮᱸ
ᱚᱻ ᱟ ᱚᱱᱟ ᱥᱚᱵ ᱥᱚᱵᱡᱤ ᱛᱮᱦᱚ ᱠᱟᱹᱴᱤᱡ ᱯᱷᱟᱭᱫᱟ ᱧᱚᱜ ᱜᱮᱭᱟ ᱥᱮ ᱚᱱᱟ ᱥᱤᱡᱤᱱ ᱠᱚᱨᱮ ᱢᱩᱞᱟᱹ ᱠᱚᱢ ᱤᱭᱟᱹ ᱠᱚᱢ ᱪᱟᱥ ᱮᱱᱛᱮ ᱨᱮᱢᱟ ᱢᱩᱞᱟᱹ ᱪᱟᱥ ᱫᱤᱱ ᱠᱟᱱᱟ ᱮᱱᱠᱷᱟᱱ ᱚᱱᱟ ᱛᱮᱦᱚ ᱰᱮᱲ ᱜᱮ ᱠᱟᱹᱣᱰᱤ ᱦᱤᱡᱩᱜ-ᱟ ᱦᱮᱥᱮ ᱚᱱᱟ ᱜᱮ ᱦᱟᱱᱟᱜ ᱚᱱᱟ ᱫᱚ ᱪᱟᱥ ᱦᱩᱭᱩᱜ ᱠᱟᱱᱟ ᱪᱮᱫᱟᱜ ᱚᱱᱟ ᱫᱚ ᱚᱱᱟ ᱥᱤᱡᱤᱱ ᱨᱮᱢ ᱪᱟᱥ ᱠᱷᱟᱡ ᱜᱮ ᱵᱷᱟᱜᱤᱜ-ᱟ ᱪᱮᱦᱨᱟ ᱥᱮᱞᱤᱝ ᱚᱜ ᱛᱟᱢᱟ ᱦᱮ ᱥᱮ ᱟᱨ ᱚᱱᱠᱟ ᱥᱤᱡᱮᱱ ᱠᱚᱨᱮ ᱵᱟᱢ ᱪᱟᱥ ᱠᱟᱜ ᱚᱱᱟ ᱫᱚ ᱥᱚᱥᱛᱟ ᱥᱚᱥᱛᱟ ᱫᱚ ᱟᱠᱷᱨᱤᱧ ᱦᱩᱭᱩᱜ ᱛᱟᱢᱟ ᱡᱟᱦᱟᱸ ᱱᱤᱛᱚᱜ ᱵᱤᱞᱟᱹᱛᱤ ᱠᱚᱫᱚ ᱟᱥᱤ ᱨᱩᱯᱤᱭᱟ ᱠᱤᱞᱳ ᱚᱱᱟ ᱠᱚᱫᱚ ᱯᱷᱟᱭᱫᱟ ᱜᱮᱭᱟ ᱦᱮᱥᱮ ᱡᱟᱦᱟᱱᱟᱜ ᱚᱱᱠᱟ ᱥᱚᱥᱛᱟ ᱤᱭᱟᱹ ᱪᱟᱜ ᱱᱤᱛᱚᱜ ᱡᱟᱦᱟᱸ ᱠᱚᱣᱟᱜ ᱢᱩᱞᱟᱹ ᱠᱚᱦ ᱱᱤᱛᱚᱜ ᱫᱟᱢ ᱥᱮ ᱟᱥᱤ ᱨᱩᱯᱤᱭᱟ ᱠᱚᱢᱚᱜ-ᱟ ᱱᱟᱝ
ᱦᱮ ᱚᱱᱟ ᱫᱚ ᱴᱷᱤᱠ ᱜᱮᱵᱚᱱ ᱢᱮᱱᱫᱟ ᱵᱚᱞᱮ ᱡᱟᱦᱟᱱᱟᱜ ᱜᱮ ᱪᱟᱥ ᱠᱚᱦᱚᱸ ᱩᱛᱩ ᱠᱚ ᱵᱚᱞᱮ ᱦᱩᱭᱩᱜ ᱠᱷᱟ ᱡᱟᱛ ᱥᱚᱢᱚᱭ ᱧᱮᱞ ᱠᱟᱛᱮᱫ ᱡᱮᱢᱚᱱ ᱚᱱᱟᱨᱮ ᱤᱭᱟᱹ ᱯᱚᱭᱥᱟ ᱦᱚ ᱛᱟᱠᱤ ᱧᱟᱢ ᱧᱚᱜᱚᱜ ᱦᱮ ᱚᱱᱟ ᱦᱤᱥᱟᱹᱵ ᱛᱮ
ᱟᱨ
ᱚᱱᱠᱟ ᱪᱟᱥ ᱵᱟᱥ ᱚᱱᱟ ᱢᱟ ᱛᱚ ᱪᱤᱠᱟᱹᱭᱮᱫ ᱟᱵᱤᱱᱟ ᱟᱢ ᱫᱚ ᱟᱨ ᱪᱮᱫ ᱠᱚ ᱱᱟᱦᱟᱜ ᱵᱮᱱ ᱪᱟᱥ ᱵᱟᱲᱟᱭᱟ ᱟᱨᱚ ᱚᱱᱠᱟ ᱪᱮᱫ ᱠᱚᱯᱮ ᱵᱟᱜᱟᱱ ᱵᱟᱲᱟᱭᱟ ᱩᱞ ᱠᱚ ᱟᱨᱚ ᱡᱟᱦᱟᱱᱟᱜ ᱠᱟᱭᱨᱟ ᱠᱚ ᱪᱟᱭ ᱠᱚ ᱵᱟᱯᱮ ᱵᱟᱜᱟᱱᱟ ᱚᱱᱛᱮ ᱫᱚ
ᱵᱟᱜᱟᱱ ᱠᱚᱫᱚ ᱢᱮᱱᱟᱜ ᱜᱮᱭᱟ ᱱᱚᱜ-ᱚᱭ ᱩᱞ ᱨᱮᱱᱟᱜ ᱱᱚᱜ ᱤᱭᱟᱹ ᱠᱚ ᱯᱟᱨᱚᱢᱮᱱᱟ ᱟᱫᱚ ᱞᱟᱹᱴᱩ ᱜᱮ ᱵᱟᱜᱟᱱ ᱢᱮᱱᱟᱜ ᱛᱟᱞᱮᱭᱟ ᱚᱱᱟᱨᱮ ᱚᱱᱠᱟ ᱢᱟ ᱫᱚᱢᱮ ᱰᱷᱨᱤᱜᱮ ᱫᱟᱨᱮ ᱞᱮ ᱨᱚᱦᱚᱭ ᱞᱮᱫᱟ ᱟᱫᱚ ᱮᱱᱠᱷᱟᱱ ᱚᱱᱠᱟ ᱢᱮ ᱦᱩᱭᱩᱜ ᱜᱮᱭᱟ ᱢᱮᱻ ᱛᱤᱱᱟᱹᱜ ᱜᱟᱱ ᱢᱚᱬᱮ ᱥᱟᱭ ᱜᱟᱱ ᱫᱚ ᱯᱟᱥᱮᱡ ᱫᱟᱨᱮ ᱢᱮᱱᱟᱜ-ᱟ ᱟᱫᱚ ᱴᱷᱤᱠ ᱜᱮᱞᱤᱧ ᱱᱮᱥ ᱫᱚ ᱦᱩᱭ ᱵᱟᱲᱟᱭᱮᱱᱟ ᱟᱹᱠᱷᱨᱤᱧ ᱠᱚᱫᱚ ᱩᱞ ᱠᱚ
ᱦᱚᱸ ᱟᱹᱰᱤ ᱢᱚᱡᱽ ᱜᱮ ᱟᱨ ᱱᱚᱛᱮ ᱦᱚ ᱚᱱᱠᱟ ᱩᱞ ᱫᱟᱨᱮ ᱠᱚ ᱢᱮᱱᱟᱜ-ᱟ ᱟᱨ ᱠᱟᱭᱨᱟ ᱵᱟᱜᱟᱱ ᱦᱟᱜ ᱟᱹᱰᱤ ᱥᱮᱬᱟ ᱚᱠᱚᱡ ᱢᱮᱱᱟᱜ ᱛᱟᱞᱮᱭᱟ ᱱᱟᱦᱟᱜ ᱦᱮᱥᱮ ᱚᱱᱟ ᱠᱟᱭᱨᱟ ᱦᱚᱸ ᱡᱚᱜ ᱠᱷᱟᱡ ᱫᱚ ᱚᱱᱟ ᱜᱟᱹᱰᱤ ᱠᱚᱛᱮ ᱤᱭᱟᱹᱭᱟᱠᱚ ᱥᱮ ᱚᱱᱟ ᱠᱚᱛᱮ ᱱᱟᱛᱮ ᱦᱚ ᱨᱳᱡᱽᱜᱟᱨ ᱵᱚᱦᱩᱛ ᱜᱮ ᱦᱩᱭᱩᱜ-ᱟ ᱟᱨ ᱪᱮᱫᱟᱜ ᱠᱟᱭᱨᱟ ᱦᱚ ᱱᱚᱛᱮ ᱫᱟᱢ ᱧᱚᱜ ᱜᱮᱭᱟ ᱥᱮ ᱮᱱᱠᱟᱡ ᱫᱚ ᱠᱟᱭᱨᱟ ᱠᱚᱦᱚ ᱱᱚᱛᱮ ᱚᱱᱠᱟ ᱩᱱᱟᱹᱜ ᱵᱟᱠᱚ ᱪᱟᱥᱟ ᱟᱞᱮ ᱱᱚᱛᱮ ᱤᱱᱠᱟᱹ ᱵᱟᱨᱯᱮ ᱚᱲᱟᱜᱠᱚ ᱪᱟᱥᱟ ᱥᱮᱬᱟ ᱧᱚᱜ ᱡᱟᱭᱜᱟ ᱨᱮᱠᱚ ᱧᱟᱢ ᱪᱟᱥ ᱟᱠᱟᱱᱟᱜ ᱪᱟᱥᱤ
ᱦᱩᱸ ᱦᱩᱸ ᱟᱫᱚ ᱱᱮᱥ ᱞᱤᱧ ᱟᱭᱠᱟᱹ- ᱟᱭᱠᱟᱹ
ᱠᱟᱫᱽ ᱢᱮᱨᱚᱢ ᱰᱟᱝᱜᱽᱨᱤ ᱥᱩᱠᱨᱤ ᱠᱟᱰᱟ ᱠᱚ᱾
ᱦᱮᱸ ᱦᱮᱸ ᱩᱱᱠᱩ ᱠᱩᱛᱮ ᱦᱚᱸᱴᱷᱤᱠ ᱜᱤ ᱦᱩᱭᱩᱜ ᱛᱮᱦᱮᱱᱟ᱾
ᱚᱱᱠᱟ ᱪᱤᱞᱤ ᱠᱚᱪᱚ ᱠᱚ ᱢᱮᱱᱟᱜ ᱠᱚᱣᱟ ᱚᱱᱠᱟ ᱢᱮᱨᱚᱜ ᱥᱤᱢ ᱠᱚ᱾
ᱦᱮᱸ ᱚᱱᱠᱟ ᱢᱟ ᱥᱤᱢ ᱠᱩᱦᱚᱸ ᱮᱸᱛᱮᱜ ᱚᱲᱟᱜ ᱵᱩᱱ ᱛᱷᱚᱲᱟ ᱜᱟᱱ ᱜᱮ᱾ ᱰᱷᱤᱨ ᱫᱚ ᱵᱟᱝᱟ ᱵᱟᱹᱱᱩᱜ ᱠᱚᱣᱟ᱾
ᱚᱱᱠᱟ ᱥᱩᱠᱨᱤ ᱠᱚ ᱵᱟᱹᱪᱩᱜ ᱠᱚ ᱛᱟᱯᱮᱭᱟ ᱥᱩᱠᱨᱤ ᱵᱷᱤᱰᱤ ᱠᱚ ᱢᱮᱨᱚᱢ ᱠᱚ ᱰᱟᱹᱝᱨᱤ ᱠᱚ ᱵᱷᱤᱰᱼᱼ
ᱦᱮᱸ ᱜᱤᱜ ᱢᱮᱨᱚᱢ ᱠᱩ? ᱢᱮᱨᱚᱢ ᱠᱩ ᱢᱤᱱᱟᱜ ᱠᱚᱣᱟ ᱟᱨ ᱩᱱᱠᱩ ᱰᱟᱝᱨᱟ ᱠᱩᱫᱚ ᱵᱟᱹᱱᱩᱜ ᱠᱚᱣᱟ᱾ ᱱᱮᱛᱟᱨ ᱢᱟ ᱜᱟᱹᱰᱤ ᱠᱚ ᱱᱚᱜ-ᱚᱭ ᱠᱤᱨᱤᱧ ᱵᱟᱲᱟ ᱦᱩᱭᱮᱱ ᱛᱮ ᱚᱱᱟ ᱠᱚ ᱛᱤᱜᱤ ᱞᱮ ᱪᱟᱥ ᱵᱟᱲᱟᱭ ᱫᱟ
ᱦᱚᱸ ᱵᱟᱝᱜᱮ ᱚᱝᱠᱟᱸ ᱛᱤᱜᱤ᱾ ᱟᱞᱮ ᱫᱚ ᱱᱟᱦᱟᱸᱜ ᱰᱟᱝᱨᱤ ᱵᱟᱹᱪᱩᱜ ᱠᱚ ᱛᱟᱞᱮᱭᱟ ᱟᱞᱮ ᱫᱚ ᱥᱮ ᱤᱭᱟᱹᱼᱼ ᱚᱱᱠᱟ ᱵᱷᱤᱰᱤ ᱠᱚ ᱢᱮᱨᱚᱢ ᱠᱚᱫᱚ ᱢᱮᱱᱟᱜ ᱠᱚ ᱛᱟᱞᱮ ᱜᱮᱭᱟ ᱟᱨ ᱥᱩᱠᱨᱤ ᱦᱚᱸ ᱟᱰᱤᱼᱼ ᱥᱟᱸᱜᱮ ᱧᱚᱜ ᱜᱮ ᱢᱮᱱᱟᱜ ᱠᱚ ᱛᱟᱞᱮᱭᱟ ᱵᱮᱥᱤ ᱫᱚᱼᱼ ᱥᱩᱠᱨᱤ ᱜᱮ ᱤᱱᱟᱹᱜ ᱠᱚ ᱥᱟᱝᱜᱮ ᱛᱟᱞᱮᱭᱟ ᱩᱱᱠᱩ ᱛᱮᱦᱚᱸ ᱨᱚᱡᱽᱼᱼ ᱦᱩᱭᱩᱜ ᱜᱮᱭᱟ ᱟᱨ ᱟᱯᱮ ᱟᱥᱩᱞ ᱥᱟᱱᱟ ᱯᱮ ᱠᱷᱟᱡ ᱚᱱᱟ ᱠᱚᱛᱮᱜᱼᱼ
ᱦᱮᱸ ᱦᱮᱸ ᱴᱷᱤᱠ ᱜᱮ ᱵᱮᱱ ᱢᱮᱱ ᱫᱟ᱾ ᱥᱩᱠᱨᱤ ᱠᱚᱦᱚᱸ ᱱᱮᱛᱟᱨ ᱛᱮ ᱚᱱᱠᱟ ᱚᱱᱟ ᱛᱮᱦᱚᱸ ᱟᱹᱰᱤ ᱟᱸᱴ ᱯᱚᱭᱥᱟ᱾ ᱦᱩᱭᱩᱜ ᱠᱟᱱᱟ ᱟᱹᱰᱤ ᱟᱸᱴ
ᱦᱚᱸ ᱟᱞᱮ ᱥᱮᱜ ᱫᱚ ᱢᱤᱫᱼᱼ ᱢᱤᱫᱴᱟᱝ ᱥᱩᱠᱨᱤ ᱦᱚᱯᱚᱱ ᱜᱮ ᱱᱟᱦᱟᱸᱜ ᱥᱟᱲᱮ ᱪᱟᱨ ᱦᱟᱡᱟᱨ ᱟᱨ ᱟᱯᱮ ᱚᱱᱛᱮ ᱫᱚ ᱛᱤᱱᱟᱹᱜ ᱠᱟᱛᱮᱜ?
ᱟᱞᱮ ᱦᱚᱸ ᱩᱝᱠᱟ ᱜᱮ ᱩᱱᱠᱟ ᱪᱟᱨ ᱦᱟᱡᱟᱨ ᱯᱟᱸᱪ ᱦᱟᱡᱟᱨ᱾
ᱚᱸᱻ ᱟᱸᱨᱻ᱾ ᱦᱟᱰᱤ ᱢᱚᱸᱡᱽ ᱜᱮ ᱟᱨ ᱛᱟᱦᱚᱞᱮ ᱚᱱᱠᱟ ᱚᱱᱠᱟᱼᱼ ᱟᱯᱮ ᱚᱱᱛᱮ ᱫᱚ ᱦᱟᱴ ᱠᱚᱫᱚ ᱦᱩᱭᱩᱜ-ᱟ ᱥᱮ ᱵᱟᱝ ᱚᱱᱠᱟ ᱥᱩᱠᱨᱤ ᱠᱮᱻᱭᱮ ᱠᱟᱴᱮᱡ ᱟᱛᱮᱜ ᱠᱚ ᱟᱠᱷᱨᱤᱧ ᱠᱚᱣᱟ ᱚᱱᱠᱟ ᱱᱟᱦᱟᱸᱜ᱾
ᱦᱮᱸᱥᱻ- ᱮᱥ ᱦᱟᱴ ᱠᱚᱫᱚ ᱦᱩᱭᱩᱜ ᱛᱮᱦᱮᱱ ᱜᱮᱭᱟ ᱟᱞᱮ ᱠᱷᱚᱱ ᱱᱚᱛᱮ ᱯᱟᱥᱮ ᱥᱩᱨ ᱨᱮᱜᱤ ᱟᱨ ᱚᱱᱠᱟᱼᱼ ᱠᱷᱟᱹᱞᱤ ᱚᱝᱜᱚᱰᱮ ᱫᱚ ᱠᱷᱟᱹᱞᱤ ᱡᱤᱞ ᱠᱩᱜᱤ ᱠᱩ ᱟᱹᱠᱷᱨᱤᱧ ᱵᱟᱲᱟᱭᱟ ᱦᱮᱸᱦᱮᱸ, ᱦᱮᱸᱜ᱾
ᱟᱹᱰᱤ ᱢᱚᱡᱽ ᱜᱮ ᱟᱞᱮ ᱦᱚᱸ ᱱᱚᱝᱠᱟ ᱤᱭᱟᱹ ᱱᱟᱦᱟᱸᱜᱼᱼ ᱥᱩᱠᱨᱤ ᱠᱚᱜᱮ ᱟᱥᱩᱞ ᱠᱚᱣᱟ ᱟᱨ ᱩᱱᱠᱩ ᱠᱚᱛᱮ ᱦᱚᱸ ᱨᱳᱡᱽᱜᱟᱨ ᱢᱟ ᱦᱩᱭᱩᱜ ᱠᱟᱱᱟ ᱚᱲᱟᱜᱼᱚᱲᱟᱜᱼᱼ ᱛᱟᱦᱮᱸ ᱛᱟᱦᱮᱸ ᱛᱮ ᱡᱷᱚᱛᱚᱣᱟᱜ ᱜᱟᱱᱚᱜ-ᱟ ᱥᱮ ᱞᱟᱹᱯᱟᱹ ᱟᱨ ᱵᱟᱦᱨᱮ ᱠᱟᱢᱤᱢ ᱩᱴᱷᱟᱹᱜ-ᱟ ᱨᱳᱡᱽᱜᱟᱨ ᱞᱟᱹᱜᱤᱫᱼᱼ ᱪᱮᱫ ᱦᱚᱸ ᱵᱟᱸᱜ ᱠᱷᱟᱹᱞᱤ ᱚᱱᱟ ᱵᱟᱦᱨᱮ ᱠᱟᱢᱤ ᱨᱮ ᱠᱷᱟᱹᱞᱤ ᱚᱱᱟ ᱠᱟᱢᱤ ᱜᱮ ᱛᱟᱦᱮᱱ ᱠᱟᱱᱟ ᱟᱨ ᱱᱚᱸᱰᱮ ᱫᱚ ᱡᱷᱚᱛᱚᱣᱟᱜ ᱜᱟᱱᱚᱜ ᱢᱟ ᱥᱩᱠᱨᱤᱼᱼ ᱛᱚᱣᱟᱜ ᱞᱮᱠᱟ ᱜᱮ ᱜᱟᱱᱚᱜ-ᱟ ᱥᱮ ᱵᱟᱝ᱾
ᱦᱮᱸ ᱦᱮᱸ᱾
ᱪᱟᱥᱼᱼ ᱵᱟᱥ ᱭᱟ ᱟᱨᱦᱚᱸ ᱟᱭᱢᱟ ᱟᱭᱢᱟ ᱡᱤᱱᱤᱥ ᱡᱷᱚᱛᱚ ᱨᱚᱠᱚᱢ ᱧᱮᱞ ᱫᱟᱲᱮᱭᱟᱜ-ᱟ ᱠᱤ ᱚᱲᱟᱜ ᱠᱚᱨᱮ ᱜᱚ ᱵᱟᱵᱟ ᱵᱮᱥ ᱢᱮᱱᱟᱜᱼᱼ ᱠᱚᱨᱚᱱ ᱵᱟᱦᱨᱮ ᱠᱷᱚᱡ ᱫᱚ ᱪᱤᱠᱟᱹᱢ ᱴᱷᱤᱠᱟᱹᱭᱟ ᱵᱮᱥ ᱢᱮᱱᱟᱭᱟ ᱥᱮ ᱵᱟᱹᱪᱩᱜ ᱮᱭᱟ ᱱᱚᱸᱰᱮ ᱚᱲᱟᱜ ᱨᱮᱫᱚᱼᱼ ᱨᱳᱡᱽᱜᱟᱨ ᱫᱟᱢ ᱜᱟᱱᱚᱜ-ᱟ ᱚᱱᱟ ᱞᱟᱹᱜᱤᱫ ᱚᱲᱟᱜ ᱨᱮ ᱡᱟᱦᱟᱸ ᱱᱟᱜ ᱪᱤᱠᱟᱹᱭ ᱠᱷᱟᱡ ᱮᱢ ᱡᱟᱦᱟᱸ ᱱᱟᱜ ᱤᱭᱟᱹᱭ ᱢᱮ᱾ ᱤᱭᱟᱹ ᱜᱟᱱᱚᱜ ᱢᱟ ᱚᱱᱠᱟ ᱯᱩᱭᱥᱟᱹ ᱧᱟᱢ ᱚᱲᱟᱜ ᱨᱮᱜᱮ ᱛᱟᱦᱮᱸ ᱫᱚ ᱴᱷᱤᱠ ᱵᱮᱥ ᱜᱮ᱾
ᱦᱮᱸ ᱵᱮᱥ ᱜᱤᱭᱟ ᱚᱱᱟ ᱜᱤ ᱟᱫᱚᱼᱼ ᱟᱭᱢᱟ ᱦᱚᱲ ᱵᱟᱠᱚ ᱴᱷᱤᱠᱟᱹᱭ ᱛᱟᱦᱮᱱᱟ ᱩᱱᱠᱩ ᱫᱩᱠᱩ ᱢᱮᱱ ᱛᱷᱮᱱᱟ ᱵᱚᱞᱮ ᱵᱟᱨᱦᱨᱮ ᱨᱮᱜᱤ ᱴᱷᱤᱠ ᱰᱷᱤᱨ ᱯᱚᱭᱥᱟ ᱢᱤᱱᱟᱜ-ᱟ ᱟᱫᱚ ᱚᱱᱮᱼᱼ ᱛᱮ ᱵᱟᱨᱦᱨᱮ ᱠᱟᱹᱢᱤ ᱠᱚ ᱫᱟᱹᱲ ᱛᱟᱦᱮᱱᱟ ᱢᱮᱱ ᱠᱷᱟᱱ ᱚᱱᱟ ᱫᱚ ᱵᱟᱝᱼᱼ ᱠᱟᱱᱟ ᱚᱲᱟᱜ ᱨᱮᱦᱚᱸ ᱟᱹᱰᱤ ᱯᱩᱭᱥᱟ ᱜᱤ ᱢᱤᱱᱟᱜ ᱤᱱᱟᱹᱜ ᱢᱟᱱ ᱞᱚ ᱪᱟᱥᱼᱼ ᱥᱟᱹᱵᱽᱡᱤ ᱠᱚ ᱪᱟᱥ ᱦᱩᱭ ᱱᱟ ᱟᱨᱦᱚᱸ ᱟᱞᱚᱢ ᱵᱷᱮᱜᱟᱨ ᱵᱮᱜᱟᱨ ᱟᱭᱢᱟ ᱚᱱᱠᱟ᱾
ᱦᱚᱸ᱾
ᱩᱹᱜ᱾
ᱚᱱᱟ ᱦᱚᱸ ᱟᱰᱤ ᱢᱚᱡᱽ ᱜᱮ᱾ ᱟᱨ ᱚᱱᱟ ᱦᱤᱥᱟᱹᱵᱽ ᱛᱮ ᱟᱹᱞᱤᱧ ᱧᱮᱭ ᱟᱹᱞᱤᱧ ᱦᱤᱥᱟᱹᱵᱽ ᱫᱚ ᱚᱲᱟᱜ ᱨᱮᱜᱮ ᱛᱟᱦᱮᱸ ᱦᱟᱛᱮᱜ ᱚᱱᱠᱟ ᱡᱟᱦᱟᱸ ᱱᱟᱜᱼᱼ ᱤᱭᱟᱹ ᱪᱤᱠᱟᱹ ᱦᱩᱭᱩᱜ-ᱟ ᱟᱨ ᱵᱟᱦᱨᱮ ᱩᱴᱷᱟᱹᱣ ᱫᱚ ᱟᱢ ᱦᱚᱸᱼᱼ ᱢᱚᱛᱞᱚᱵᱽ ᱵᱟ ᱵᱟᱠᱚ ᱧᱮᱞ ᱢᱮᱭᱟ ᱥᱟᱶ ᱨᱩᱣᱟᱹ ᱦᱟᱹᱥᱩᱜ-ᱟ ᱚᱠᱚᱭ ᱴᱷᱮᱡ ‌ᱮᱢᱼᱼ ᱟᱨ ᱟᱨ ᱱᱚᱸᱰᱮ ᱫᱚ ᱜᱚ-ᱵᱟᱵᱟ ᱢᱮᱱᱟᱜ ᱠᱚᱣᱟ ᱩᱱᱠᱩ ᱦᱚᱸᱠᱚ ᱤᱭᱟᱹ ᱢᱮᱭᱟ ᱟᱢᱦᱚᱢ ᱤᱭᱟᱹ ᱠᱚᱣᱟ᱾ ᱥᱟᱶ ᱞᱟᱹᱜᱤᱫ ᱚᱱᱟ ᱤᱧ ᱦᱤᱥᱟᱹᱵ ᱫᱚ ᱚᱲᱟᱜ ᱨᱮᱜᱮ ᱱᱟ ᱚᱲᱟᱜ ᱠᱷᱚᱡ ᱜᱮ ᱱᱟᱜ ᱚᱱᱠᱟ ᱨᱳᱡᱽ ᱡᱟᱦᱱᱟᱜ ᱜᱮ ᱚᱱᱠᱟ ᱥᱚᱵᱽᱡᱤ ᱪᱟᱥ ᱥᱩᱠᱨᱤ ᱟᱹᱥᱩᱞ ᱚᱱᱠᱟ ᱢᱮᱨᱚᱢ ᱵᱷᱤᱰᱤ ᱟᱹᱥᱩᱞ ᱠᱚᱦᱚᱸ ᱚᱱᱟ ᱠᱚᱛᱮ ᱦᱚᱸ ᱵᱚᱦᱩᱛ ᱨᱳᱡᱽᱜᱟᱨᱜᱮ ᱵᱮᱱᱟᱜᱼᱟ ᱟᱨ ᱡᱟᱦᱟᱱᱟᱜ ᱚᱱᱠᱟ ᱟᱨᱦᱚᱸ ᱵᱤᱡᱽᱱᱮᱥ ᱠᱟ ᱟᱨᱚ ᱮᱴᱟᱜᱟᱜ ᱚᱱᱟ ᱛᱮᱦᱚᱸ ᱵᱚᱦᱩᱛ ᱯᱩᱭᱥᱟᱹ ᱜᱮ ᱢᱮᱱᱟᱜᱼᱟ᱾
ᱦᱮᱸ ᱚᱱᱟ ᱠᱚ ᱚᱱᱟ ᱠᱚ ᱦᱩᱭ ᱞᱮᱱᱠᱷᱟᱱ ᱟᱨ ᱱᱟᱯᱟᱭ ᱠᱟᱛᱷᱟ ᱦᱮᱸ ᱦᱮᱸ
ᱛᱟᱦᱚᱞᱮ ᱟᱯᱮ ᱚᱱᱛᱮ ᱫᱚ ᱛᱤᱱᱟᱹᱜ ᱥᱟᱺᱜᱤᱧ ᱨᱮ ᱵᱟᱡᱟᱨ ᱠᱚᱫᱚ ᱢᱮᱱᱟᱜᱼᱟ ᱚᱱᱠᱟ ᱢᱟᱨᱠᱮᱴ? ᱛᱤᱱ ᱠᱚᱫᱚ
ᱢᱟᱨᱠᱮᱴ ᱠᱚᱫᱚ ᱥᱩᱨ ᱨᱮᱜᱮ ᱢᱮᱱᱟᱜᱼᱟ ᱚᱱᱠᱟ ᱚᱱᱠᱟ ᱫᱩ ᱠᱤᱞᱳᱢᱤᱴᱟᱨ᱾ ᱥᱩᱨᱩᱜᱼᱟ ᱵᱟᱡᱟᱨ
ᱟᱯᱮ ᱫᱚ ᱛᱟᱦᱚᱞᱮ ᱟᱹᱰᱤ ᱥᱩᱵᱤᱫᱟ ᱜᱮᱭᱟᱯᱮᱱᱟᱜ ᱟᱞᱮ ᱫᱚ ᱠᱟᱹᱴᱤᱡ ᱱᱚᱰᱮ ᱠᱷᱚᱡ ᱫᱚ ᱦᱱᱟᱜ ᱟᱞᱮ ᱴᱷᱮᱡ ᱠᱷᱚᱡᱱᱟ ᱠᱟᱹᱴᱤᱡ ᱥᱟᱺᱜᱤᱧ ᱧᱚᱜ ᱜᱮ ᱪᱮᱫᱟᱜ ᱠᱤ ᱟᱞᱮ ᱴᱷᱮᱡ ᱠᱷᱚᱱ ᱱᱚᱰᱮ ᱟᱴᱷᱨᱚ ᱠᱤᱞᱳᱢᱤᱴᱟᱨ ᱦᱩᱭᱩᱜ-ᱟᱱᱟ ᱟᱞᱮᱭᱟᱜ ᱵᱟᱡᱟᱨ ᱱᱟ᱾ ᱦᱮᱸ ᱥᱮ ᱮᱱᱠᱷᱟᱱ ᱚᱸᱰᱮ ᱪᱟᱞᱟᱣ ᱨᱮᱱᱟᱜ ᱵᱟᱭᱤᱠ ᱛᱮᱜᱮ ᱪᱟᱞᱟᱣ ᱦᱩᱭᱱᱟ ᱩᱱᱟᱹᱜ ᱧᱮᱞ ᱫᱚ ᱪᱤᱠᱟᱹ ᱥᱟᱭᱠᱮᱞ ᱛᱮᱢ ᱪᱟᱞᱟᱜᱼᱟ᱾ ᱮ ᱚᱸᱰᱮ ᱠᱷᱚᱱᱟᱜ ᱟᱞᱮ ᱢᱟᱨᱠᱮᱴ ᱫᱚ ᱟᱫᱚ ᱟᱞᱮ ᱦᱩᱭᱩᱜ ᱠᱟᱹᱴᱤᱡ ᱥᱟᱺᱜᱤᱧ ᱜᱮᱭᱟ ᱱᱟᱸᱜ ᱚᱱᱠᱟ ᱫᱚ ᱥᱮᱬᱟ ᱢᱟᱨᱠᱮᱴ ᱫᱚ ᱟᱨ ᱱᱚᱝᱠᱟ ᱪᱷᱳᱚᱴᱟ ᱢᱳᱚᱴᱟ ᱢᱟᱨᱠᱮᱴ ᱠᱟᱱᱟ ᱟᱹᱛᱩᱜᱮ ᱟᱹᱛᱩ ᱠᱚᱨᱮ ᱛᱟᱦᱮᱸᱱᱟ ᱦᱮᱸᱥᱮ᱾
ᱦᱮᱸ
ᱟᱯᱮ ᱚᱱᱛᱮ ᱢᱟ ᱛᱟᱦᱚᱞᱮ ᱫᱩ ᱟᱯᱮ ᱟᱯᱮ ᱚᱱᱛᱮ ᱠᱷᱚᱱ ᱫᱚ ᱠᱤᱞᱳᱢᱤᱴᱟᱨ ᱟᱹᱰᱤ ᱥᱩᱨ ᱨᱮᱱᱟᱜ ᱥᱮ ᱥᱟᱭᱠᱮᱞ ᱠᱚᱛᱮ ᱥᱚᱸᱜᱮᱢ ᱥᱮᱱ ᱜᱚᱫᱚᱜᱼᱟ ᱥᱮ ᱵᱟᱝ
ᱥᱟᱱᱟᱢᱟᱜ ᱛᱮᱜᱤ ᱵᱚᱞᱮ ᱴᱷᱤᱠ ᱜᱮ ᱥᱩᱵᱤᱫᱷᱟ ᱜᱮᱭᱟᱞᱮ᱾ ᱟᱨ ᱨᱮᱹᱞ ᱜᱟᱹᱰᱤ ᱚᱱᱠᱟ ᱤᱭᱟᱹ ᱫᱮᱡᱚᱜ ᱦᱚᱸ ᱥᱩᱨ ᱜᱮᱛᱟᱞᱮᱭᱟ ᱯᱟᱸᱪ ᱠᱤᱞᱳᱢᱤᱴᱟᱨ ᱤᱱᱟᱹᱠᱷᱟᱡ ᱜᱮᱞᱮ ᱨᱮᱞ ᱜᱟᱹᱰᱤ ᱨᱮᱞᱮ ᱮᱥᱴᱮᱥᱮᱱ ᱠᱚ
ᱦᱸ ᱟᱯᱮ ᱛᱟᱦᱞᱮ ᱫᱚ ᱨᱮᱹᱞ ᱜᱟᱹᱰᱤ ᱨᱮᱹᱞ ᱜᱟᱹᱟᱹᱲᱤ ᱠᱚ ᱟᱹᱰᱤ ᱥᱩᱨ ᱨᱮ ᱢᱮᱱᱟᱜᱼᱟ ᱮᱥᱴᱮᱥᱚᱱ ᱠᱚ ᱦᱮᱸ ᱥᱮ ᱨᱮᱹᱞᱳᱣᱮ ᱮᱥᱴᱮᱥᱚᱱ ᱠᱷᱚᱱᱟᱜ ᱟᱞᱮ ᱴᱷᱮᱡ ᱠᱷᱚᱱ ᱞᱟᱹᱭᱟᱵᱤᱱ ᱠᱟᱹᱱᱟᱹᱧ ᱚᱱᱟ ᱱᱚᱸᱰᱮ ᱠᱷᱚᱱ ᱟᱴᱷᱨᱚ ᱠᱤᱞᱳᱢᱤᱴᱟᱨ ᱡᱟᱦᱟᱸᱨᱮ ᱢᱟᱨᱠᱮᱴᱤᱝ ᱱᱟᱜ ᱚᱸᱰᱮ ᱜᱤ ᱱᱟᱜ᱾ ᱠᱟᱹᱴᱤᱡ ᱥᱟᱺᱜᱤᱧ ᱜᱮᱭᱟ ᱱᱚᱝᱠᱟ ᱮᱢᱟᱨᱡᱮᱱᱥᱤ ᱡᱟᱦᱟᱸ ᱛᱮᱢ ᱪᱟᱞᱟᱜᱼᱟ ᱠᱟᱹᱴᱤᱡ ᱮᱢ ᱞᱮᱴ ᱧᱚᱜᱚᱜᱼᱟ ᱠᱟᱹᱴᱤᱡ ᱢᱟᱲᱟᱝ ᱨᱮ ᱩᱰᱩᱠᱚᱜ ᱢᱮ ᱠᱤ ᱵᱟᱝᱜᱮ ᱩᱱᱟᱹᱜ ᱡᱷᱮᱞᱟ ᱮᱠ ᱜᱷᱚᱱᱴᱟ ᱢᱟᱲᱟᱝ ᱨᱮ ᱚᱰᱚᱠ ᱠᱚᱜᱢᱮ ᱥᱚᱝᱜᱮᱢ ᱥᱮᱴᱮᱨᱼᱟ ᱟᱴᱷᱟᱨᱚ ᱜᱷᱚᱱᱴᱟ ᱮᱠ ᱜᱷᱚᱱᱴᱟ ᱞᱟᱜ-ᱟ ᱞᱟᱜ ᱜᱮᱱᱟ. ᱞ ᱵᱟᱭ ᱞᱟᱜᱟᱜ ᱨᱮᱦᱚᱸ ᱢᱟᱲᱟᱢ ᱥᱮᱴᱮᱨᱚᱜ ᱠᱷᱟ ᱪᱮᱫᱟᱜ ᱥᱮ ᱩᱱᱟᱹᱜ ᱡᱷᱟᱹᱞ ᱟᱥᱮ ᱯᱟᱞᱮᱫ ᱪᱚ ᱟᱨᱚ ᱤᱭᱟᱹ ᱢᱟᱲᱟᱝ ᱚ ᱞᱟᱹᱜᱤᱫ ᱢᱟᱲᱟᱝ ᱥᱮᱴᱮᱨ ᱠᱚᱜ ᱢᱮ᱾ ᱟᱨ ᱱᱚᱰᱮ ᱥᱟᱺᱜᱤᱧ ᱜᱮᱭᱟ ᱥᱩᱨ ᱠᱷᱚᱡ ᱫᱚᱱᱟ ᱥᱚᱡᱮ ᱥᱚᱝᱜᱮ ᱥᱮᱴᱮᱨᱚᱜᱼᱟ ᱟᱵᱚ ᱱᱚᱰᱮ ᱱᱟᱜ ᱥᱚᱸᱜᱮ ᱥᱮ ᱵᱟᱝ
ᱦᱮᱸ ᱦᱮᱸ ᱥᱟᱺᱜᱤᱧ ᱰᱟᱦᱟᱨᱫᱚ ᱞᱟᱦᱟ ᱨᱮᱜᱤ ᱮᱱᱛᱮ ᱪᱟᱞᱟᱜ ᱦᱩᱭᱩᱜᱼᱟ᱾
ᱟᱨ ᱞᱟᱹᱭᱟᱹᱧ ᱠᱤᱱᱛᱩ ᱤᱭᱟᱹ ᱠᱚ ᱥᱚᱢ